ᱦᱟᱹᱞᱳ ᱦᱟ. ᱞᱳ ᱦᱮᱸ ᱟᱸᱡᱚᱢᱚᱜ ᱠᱟᱱᱟ ᱜᱚᱝᱠᱮ
ᱟᱨ ᱟᱹᱵᱤᱱᱟᱜ ᱛᱮᱡ ᱤᱭᱟᱹ ᱟᱸᱡᱚᱢᱚᱜ ᱠᱟᱱᱟ ᱦᱚᱭ ᱡᱟᱥ ᱦᱚᱭ ᱮᱢᱚᱱᱮᱫ ᱠᱟᱱᱟ ᱚᱱᱛᱮ ᱨᱮ
ᱦᱢᱢ ᱦᱳᱭ ᱫᱚ ᱦᱳᱭᱮᱫ ᱠᱟᱱ ᱜᱮᱭᱟ ᱦᱟᱸᱜ ᱟᱟᱵᱮ ᱚᱸᱰᱮ ᱦᱚᱸ ᱯᱷᱮᱱ ᱨᱮᱭᱟᱜ ᱥᱟᱰᱮ ᱟᱸᱡᱚᱢ ᱠᱟᱱᱟ ᱼᱼ
ᱟᱸᱡᱚᱢᱚᱜ ᱠᱟᱱ ᱜᱮᱭᱟ ᱾
ᱦᱩᱸ ᱦᱩᱸ ᱾
ᱱᱤᱛᱚᱜ ᱟᱸᱡᱚᱢᱚᱜ ᱠᱟᱱ ᱜᱮᱭᱟ?
ᱦᱩᱸ ᱦᱩᱸ ᱟᱸᱡᱚᱢᱚᱜ ᱠᱟᱱᱟ ᱟᱸᱡᱚᱢ ᱨᱚᱲ ᱫᱚ ᱟᱸᱡᱚᱢᱚᱜ ᱠᱟᱱ ᱜᱮᱭᱟ ᱢᱮᱱᱠᱷᱟᱱ ᱯᱷᱮᱱ ᱨᱮᱭᱟᱜ ᱥᱟᱰᱮ ᱦᱚᱸ ᱟᱸᱡᱚᱢᱚᱜ ᱠᱟᱱᱟ ᱦᱮᱸᱼᱼ ᱟᱫᱚ ᱼᱼ
ᱟᱪᱷᱟ ᱟᱪᱪᱷᱟ ᱟᱪᱪᱷᱟ ᱠᱷᱩᱵ ᱡᱳᱨ ᱜᱮ ᱥᱟᱰᱮ ᱠᱟᱱᱟ ᱢᱟᱱᱮ ᱼᱼ
ᱡᱳᱨ ᱫᱚ ᱵᱟᱝ ᱥᱟᱰᱮ ᱠᱟᱱᱟ ᱠᱷᱟᱹᱞᱤ ᱟᱸᱡᱚᱢᱚᱜ ᱠᱟᱱᱟ ᱨᱚᱲ ᱥᱟᱶ ᱥᱟᱶᱛᱮ ᱦᱚᱸ ᱚᱱᱟ ᱦᱚᱸ ᱾
ᱦᱚᱸ ᱾ ᱡᱟᱭᱦᱳᱠ ᱛᱟᱦᱚᱞᱮ ᱛᱤᱦᱤᱧ ᱵᱤᱥᱥᱚ ᱠᱟᱯ ᱵᱤᱱ ᱠᱷᱮᱞ ᱵᱤᱱ ᱧᱮᱞ ᱫᱟ ᱥᱮ ᱵᱟᱝ?
ᱦᱮᱸ ᱦᱮᱸ ᱧᱮᱞ ᱦᱳᱭᱳᱜ ᱜᱮᱭᱟ ᱦᱟᱸᱜ ᱧᱮᱞ ᱦᱳᱭᱳᱜᱼᱟ ᱚᱱᱟ ᱛᱟᱺᱜᱤ ᱨᱮᱜᱮ ᱦᱟᱸᱜ ᱦᱩᱭᱩᱜ ᱠᱟᱱᱟ ᱾
ᱦᱚᱭ ᱦᱚᱭ ᱾ ᱟᱫᱚ ᱪᱮᱫ ᱨᱮᱯᱮ ᱧᱮᱞᱟ ᱛᱤᱦᱤᱧ ᱫᱚ ᱛᱟᱦᱞᱮ?
ᱟᱫᱚ ᱦᱟᱸᱜ ᱢᱤᱫᱴᱮᱱ ᱜᱟᱛᱮ ᱚᱲᱟᱜ ᱨᱮ ᱚᱸᱰᱮ ᱪᱟᱞᱟᱼᱼ ᱟᱫᱚ ᱦᱟᱸᱜ ᱚᱸᱰᱮ ᱪᱟᱞᱟᱜ ᱦᱩᱭᱩᱜᱼᱟ ᱾
ᱟᱪᱷᱟ ᱴᱤᱵᱷᱤ ᱨᱮ ᱥᱮ ᱴᱤᱵᱷᱤ ᱨᱮ ᱥᱮ ᱤᱭᱟᱹ ᱨᱮ ᱟᱪᱪᱷᱟ ᱟᱪᱪᱷᱟ ᱾ ᱥᱚᱨᱠᱟᱨ ᱛᱚᱨᱚᱯᱷ ᱠᱷᱚᱱ ᱮᱢ ᱟᱠᱟᱫ ᱫᱚᱠᱚ ᱡᱮᱞᱟ ᱡᱮᱞᱟᱭ ᱼᱼ ᱯᱚᱨᱫᱟ ᱢᱤᱫᱴᱟᱝ ᱠᱟᱛᱮᱜ ᱾
ᱚ ᱚᱱᱠᱟ ᱫᱚ ᱦᱟᱸᱜ ᱱᱤᱭᱟᱹ ᱠᱚᱨᱮ ᱫᱚ ᱚᱠᱚᱨ ᱵᱟᱝ ᱧᱮᱞ ᱠᱟᱱᱟ ᱛᱚ ᱵᱟᱝ ᱧᱮᱞ ᱠᱟᱱᱟ ᱼᱼ ᱠᱟᱱᱟ ᱛᱚ ᱦᱟᱸᱜ ᱟᱫᱚ ᱠᱷᱚᱵᱚᱨ ᱫᱚ ᱵᱟᱹᱧ ᱵᱟᱲᱟᱭᱟ ᱧᱟᱢ ᱞᱮᱠᱷᱟᱱ ᱫᱚ ᱦᱟᱸᱜ ᱪᱟᱞᱟᱜ ᱦᱩᱭᱩᱜᱼᱟ ᱚᱱᱠᱟ ᱼᱼ ᱠᱷᱚᱵᱚᱨ ᱠᱚ ᱧᱟᱢ ᱞᱮᱠᱷᱟᱱ ᱦᱟᱸᱜ ᱾
ᱦᱳᱭ ᱟᱫᱚ ᱟᱫᱚ ᱚᱱᱟ ᱡᱚᱞᱟ ᱨᱮ ᱢᱮᱫᱴᱟᱝ ᱠᱟᱛᱮ ᱾
ᱚᱸᱻ ᱛᱟᱦᱚᱞᱮ ᱫᱚ ᱦᱟᱸᱜ ᱟᱞᱮ ᱨᱮ ᱡᱮᱞᱟ ᱨᱮ ᱫᱚ ᱦᱚᱭᱛᱳ ᱦᱟᱸᱜ ᱮᱢ ᱟᱠᱟᱫ ᱜᱮᱭᱟ ᱠᱚ ᱚᱠᱟ ᱥᱮᱫ ᱼᱼ ᱨᱮᱪᱚ ᱦᱚᱭᱛᱳ ᱦᱟᱸᱜ ᱩᱱᱟᱜ ᱵᱟᱲᱟᱭ ᱵᱟᱹᱱᱩᱜ ᱟᱠᱟᱫᱟ ᱾
ᱛᱮᱦᱮᱧ ᱥᱮᱛᱟᱜ ᱨᱮ ᱠᱷᱚᱵᱚᱨᱤᱧ ᱧᱮᱞᱮᱫ ᱛᱟᱦᱮᱸᱫ ᱟᱫᱚᱧ ᱢᱮᱱ ᱫᱟᱼᱼ ᱡᱮᱞᱟᱭ ᱡᱮᱞᱟᱭ ᱢᱤᱫᱴᱮᱝ ᱛᱮ ᱠᱚ ᱮᱢ ᱟᱠᱟᱫ ᱠᱚᱣᱟ ᱯᱚᱨᱫᱟ ᱾ ᱢᱟᱨᱟᱝ ᱯᱚᱨᱫᱟ ᱨᱮ ᱠᱚ ᱧᱮᱞ ᱦᱚᱪᱚ ᱠᱚᱣᱟ ᱯᱷᱟᱭᱱᱮᱞ ᱵᱤᱥᱥᱚ ᱠᱟᱯ ᱫᱚ ᱾
ᱦᱩᱸ ᱦᱩᱸ ᱦᱩᱸ ᱾
ᱫᱮᱠᱷᱟ ᱡᱟᱠ ᱚᱠᱚᱭ ᱠᱚ ᱫᱟᱲᱮᱜ ᱠᱟᱱᱟ ᱪᱮᱫ ᱢᱚᱱᱮ ᱦᱳᱭᱳᱜ ᱠᱟᱱ ᱛᱟᱵᱮᱱᱟ ᱚᱠᱚᱭ ᱠᱚ ᱫᱟᱲᱮᱜᱼᱟ?
ᱚᱠᱚᱭ ᱠᱚ ᱫᱟᱲᱮᱭᱟᱜ ᱟᱫᱚ ᱦᱟᱸᱜ ᱵᱷᱟᱹᱜᱤ ᱠᱷᱮᱞ ᱦᱚᱸ ᱵᱟᱱᱟᱨ ᱜᱮᱠᱚ ᱠᱷᱮᱞᱚᱜᱼᱟ ᱟᱨᱡᱮᱱᱴᱤᱱᱟ ᱦᱚᱸ ᱤᱭᱟᱹ ᱦᱚᱸ ᱾ ᱤᱭᱟᱹ ᱦᱚᱸ ᱱᱩᱠᱩ ᱴᱟᱝ ᱴᱤᱢ ᱦᱚᱸ ᱟᱫᱚ ᱦᱟᱸᱜ ᱼᱼ ᱱᱤᱛᱚᱜ ᱫᱚ ᱠᱟᱛᱷᱟ ᱦᱩᱭᱩᱜ ᱠᱟᱱᱟ ᱚᱠᱚᱭ ᱴᱟᱝ ᱵᱷᱟᱜᱮᱭ ᱠᱷᱮᱞᱟ ᱚᱱᱟ ᱢᱟᱛᱚ ᱛᱤᱦᱤᱧᱟᱜ ᱢᱮᱪ ᱨᱮᱜᱮ ᱧᱮᱞᱚᱜᱼᱟ ᱦᱟᱸᱜ ᱾
ᱧᱮᱞᱚᱜᱼᱟ ᱦᱚᱭ ᱦᱚᱭ ᱦᱚᱭ ᱚᱱᱟ ᱢᱟ ᱠᱟᱛᱷᱟ ᱠᱟᱱ ᱜᱮᱭᱟ ᱾
ᱦᱩᱸ ᱾ ᱟᱨ ᱯᱷᱩᱴᱵᱚᱞ ᱢᱟ ᱦᱟᱸᱜ ᱞᱟᱦᱟ ᱠᱷᱚᱱ ᱞᱟᱹᱭ ᱜᱮ ᱵᱟᱝ ᱜᱟᱱᱚᱜᱼᱟ ᱾
ᱦᱚᱭ ᱾ ᱚᱠᱟ ᱥᱮᱫ ᱜᱳᱞᱳᱜᱼᱟ ᱚᱱᱟ ᱫᱚ ᱪᱟᱯ ᱵᱩᱡ ᱦᱚᱸ ᱢᱩᱥᱠᱤᱞ ᱜᱮᱭᱟ ᱾ ᱵᱟᱝ ᱠᱚ ᱞᱟᱹᱭᱟᱼᱼ ᱠᱤᱨᱠᱮᱴ ᱟᱨ ᱯᱷᱩᱴᱵᱚᱞ ᱫᱚ ᱢᱩᱪᱟᱹᱫ ᱢᱩᱦᱩᱨᱛᱚ ᱨᱮ ᱦᱚᱸ ᱪᱮᱧᱡ ᱫᱟᱲᱮᱭᱟᱜᱼᱟ ᱾
ᱦᱩᱸ ᱦᱩᱸ ᱢᱩᱪᱟᱹᱫ ᱢᱩᱦᱩᱨᱛᱚ ᱨᱮ ᱪᱮᱧᱡ ᱫᱟᱲᱮᱭᱟᱜᱼᱟ ᱾
ᱦᱩᱸᱻ
ᱚᱝᱠᱟ ᱵᱮᱯᱟᱨ ᱛᱟᱦᱚᱞᱮ ᱧᱮᱞ ᱦᱩᱭᱩᱜᱼᱟ ᱩᱱ ᱫᱚ ᱚᱠᱟᱨᱮ ᱧᱮᱞ ᱦᱩᱭᱩᱜᱼᱟ ᱢᱳᱵᱟᱭᱤᱞ ᱨᱮ ᱥᱮ ᱚᱱᱠᱟ ᱼᱼ
ᱵᱟᱝ ᱟᱫᱚ ᱱᱚᱸᱰᱮ ᱯᱚᱨᱫᱟ ᱢᱤᱫᱴᱟᱝ ᱠᱚ ᱞᱟᱜᱟᱣᱟ ᱚᱸᱰᱮ ᱢᱤᱫᱴᱟᱝ ᱤᱭᱟᱹ ᱢᱮᱱᱟᱜᱼᱟ ᱾ ᱥᱯᱳᱨᱴᱥ ᱠᱚᱢᱯᱞᱮᱠᱥ ᱢᱮᱱᱟᱜᱼᱟ ᱾
ᱟᱪᱪᱷᱟ ᱚᱱᱟ ᱥᱯᱳᱨᱴᱥ ᱠᱚᱢᱯᱞᱮᱠᱥ ᱨᱮᱜᱮ ᱚᱸᱰᱮ ᱧᱮᱞ ᱦᱳᱭᱳᱜᱼᱟ ᱚᱸᱰᱮ ᱪᱟᱞᱟᱜ ᱦᱩᱭᱩᱜᱼᱟ ᱠᱷᱟᱡ ᱵᱟᱨᱚᱴᱟ ᱥᱟᱲᱮ ᱵᱟᱨᱚᱴᱟ ᱛᱮᱼᱼ
ᱦᱩᱸ ᱾
ᱟᱫᱚ ᱚᱸᱰᱮ ᱠᱷᱟᱡ ᱫᱚ ᱪᱮᱫ ᱟᱹᱰᱤ ᱡᱟᱹᱥᱛᱤ ᱦᱚᱲ ᱠᱚ ᱛᱟᱦᱮᱱᱟ ᱛᱚ ᱢᱤᱫᱴᱟᱝ ᱟᱹᱰᱤ ᱢᱟᱨᱟᱝ ᱟᱹᱰᱤ ᱼᱼ ᱢᱚᱡᱟ ᱴᱟᱜ ᱵᱷᱟᱜᱮ ᱵᱩᱡᱷᱟᱹᱜᱼᱟ ᱟᱨᱠᱤ ᱥᱟᱸᱜᱮ ᱦᱚᱲ ᱟᱛᱮ ᱧᱮᱞ ᱾
ᱦᱩᱸ ᱥᱟᱸᱜᱮ ᱦᱚᱲ ᱛᱮ ᱧᱮᱞ ᱟᱵᱟᱨ ᱵᱟᱱᱟᱨ ᱥᱟᱯᱚᱴ ᱨᱮᱠᱚ ᱛᱟᱦᱮᱱᱟ ᱾
ᱦᱳᱭ ᱦᱳᱭ ᱦᱳᱭ ᱟᱫᱚ ᱠᱷᱟᱹᱪ
ᱦᱮᱸ
ᱦᱟᱸ ᱟᱫᱚ ᱚᱸᱰᱮᱱᱟᱜ ᱨᱟᱹᱥᱠᱟᱹ ᱜᱮ ᱟᱞᱟᱫᱟ ᱟᱨᱠᱤ
ᱦᱩᱸᱦᱩᱸᱦᱩᱸ ᱠᱟᱱ ᱜᱮᱭᱟ ᱟᱫᱚ ᱤᱧᱦᱚᱸ ᱚᱱᱠᱟᱜᱮ ᱥᱮᱛᱟᱜ ᱵᱮᱞᱟ ᱠᱟᱹᱪ ᱠᱟᱱ ᱜᱮᱭᱟ ᱚᱱᱟ ᱠᱚᱫᱚ ᱠᱟᱹᱤ ᱧ ᱞᱟᱦᱟ ᱠᱚᱫᱚ ᱩᱱᱟᱹᱜ ᱫᱚ ᱵᱟᱝ ᱧᱮᱞ ᱧᱮᱞ ᱠᱟᱱ ᱛᱟᱦᱮ ᱟᱹᱰᱤ ᱯᱷᱟᱭᱱᱮᱞ ᱫᱚ ᱧᱮᱞ ᱦᱩᱭᱩᱜᱼᱟ
ᱟᱷ ᱧᱮ ᱦᱳᱭ ᱦᱳᱭ ᱮᱭ ᱟᱨᱦᱚᱸ ᱪᱟᱨ ᱵᱚᱪᱷᱚᱨ ᱯᱚᱨᱮ ᱢᱤᱫ ᱫᱷᱟᱣ ᱧᱟᱢᱚᱜᱼᱟ
ᱦᱩᱸᱼᱦᱩᱸ ᱦᱩᱸᱼᱦᱩᱸ
ᱦᱮᱸ
ᱦ
ᱚᱱᱟ ᱠᱷᱟᱹᱛᱤᱨ ᱚᱱᱟ ᱠᱷᱛᱤᱨ ᱠᱷᱚᱵᱚᱨᱤ ᱧᱮᱞ ᱛᱟᱦᱮᱸ ᱡᱮ ᱠᱮᱨᱟᱞᱟ ᱠᱮᱨᱟᱞᱟ ᱨᱤᱱᱤᱡ ᱥᱚᱨᱠᱟᱨ ᱥᱳᱢᱵᱟᱨ ᱤᱥᱠᱩᱞᱮ ᱪᱷᱩᱴᱤ ᱜᱷᱚᱥᱚᱱᱟ ᱟᱠᱟᱫᱟᱭ ᱥᱚᱢᱚᱥᱛᱚ ᱤᱥᱠᱩᱞ ᱠᱚᱞᱮᱡᱽ ᱠᱚ ᱢᱟᱱᱮ ᱪᱷᱩᱴᱤ ᱠᱚ ᱜᱷᱳᱥᱚᱱᱟ ᱠᱟᱜᱼᱟ ᱠᱚ ᱡᱮ ᱜᱤᱫᱽᱨᱟᱹ ᱠᱚ ᱧᱤᱫᱟᱹ ᱵᱮᱲᱟ ᱜᱤᱫᱽᱨᱟᱹ ᱠᱚ ᱢᱟᱥᱴᱟᱨ ᱠᱚ ᱧᱤᱫᱟᱹ ᱵᱮᱲᱟ ᱠᱷᱮᱞ ᱠᱚ ᱧᱮᱞᱟ
ᱦᱩᱸ ᱦᱩᱸ
ᱠᱚᱭ ᱤᱭᱟᱹᱭᱟ ᱟᱨᱠᱤ
ᱦᱳᱸ ᱚᱱᱟᱢᱟ ᱠᱟᱱ ᱜᱮᱭᱟ ᱦᱟᱜ
ᱦᱳᱭ ᱾ ᱟᱫᱚ ᱚᱱᱟ ᱞᱟᱹᱜᱤᱫ ᱪᱷᱩᱴᱤᱭᱳ ᱪᱷᱩᱴᱤᱭᱳ ᱪᱷᱩᱴᱤᱭᱟᱹᱣ ᱜᱷᱚᱥᱚᱱᱟ ᱟᱠᱟᱫᱟ ᱾ ᱦᱮᱞᱳ ᱾
ᱦᱮᱸ ᱢᱮᱱᱫᱟᱹᱧ ᱱᱤᱭᱟᱹᱤᱛᱚ ᱟᱭᱢᱟ ᱫᱤᱱ ᱯᱚᱨᱮ ᱠᱷᱮᱞ ᱦᱩᱭᱩᱜ ᱠᱟᱱᱟ ᱦᱟᱸᱜ ᱟᱫᱚ ᱚᱱᱟ ᱠᱟᱨᱚᱱ ᱛᱮ ᱟᱵᱟᱨ ᱨᱟᱹᱥᱠᱟᱹ
ᱦᱳᱭ ᱧᱮᱞ ᱦᱳᱭ ᱦᱳᱭ ᱚᱱᱟ ᱜᱮ ᱾ ᱪᱮᱫ ᱵᱤᱱ ᱪᱤᱠᱟᱹ ᱵᱟᱲᱟᱭᱮᱫ ᱛᱟᱦᱮᱸ ᱫᱚ ᱥᱮᱛᱟᱜ ᱠᱷᱚᱱ?
ᱥᱮᱛᱟᱜ ᱠᱷᱚᱱ ᱫᱚ ᱪᱟᱞᱟᱣ ᱦᱩᱭ ᱞᱮᱱᱟ ᱚᱱᱛᱮ ᱢᱟᱴᱷ ᱥᱮᱫ ᱾ ᱵᱤᱛᱟᱹᱢᱟᱜ ᱠᱚ ᱠᱚᱨᱟᱣ ᱦᱩᱭᱱᱟ ᱟᱨ ᱠᱚ ᱵᱟᱹᱠᱤ ᱢᱮᱱᱟᱜ ᱟᱠᱟᱜᱼᱟ ᱾ ᱟ ᱦᱮ ᱜᱟᱯᱟ ᱥᱮᱫ ᱪᱟᱞᱟᱣ ᱦᱩᱭᱩᱜᱼᱟ ᱾ ᱧᱮᱞ ᱵᱟᱲᱟ ᱠᱟᱛᱮ ᱛᱮᱦᱤ ᱧᱤᱫᱟᱹ ᱵᱮᱸᱜᱮᱫ ᱠᱟᱛᱮ ᱟᱵᱟᱨ ᱜᱟᱯᱟ ᱦᱟᱸᱜ ᱠᱟᱹᱢᱤ ᱜᱟᱱᱚᱜ ᱠᱟᱱᱟ ᱥᱮ ᱵᱟᱝ ᱚᱱᱟ ᱜᱮ ᱾
ᱦᱳᱭ ᱦᱳᱭ ᱦᱭ ᱟᱫᱚ ᱠᱟᱹᱢᱤ ᱧᱤᱫᱟᱹ ᱵᱮᱸᱜᱮᱫ ᱠᱟᱛᱮᱫ ᱛᱚ ᱟᱫᱚ ᱦᱚᱲᱢᱚᱴᱟᱜ ᱠᱚ ᱤᱭᱟᱹ ᱵᱩᱡᱷᱟᱹᱜᱼᱟ ᱟᱨᱠᱤ ᱾ ᱫᱩᱨᱵᱚᱞ ᱫᱩᱨᱵᱚᱞ ᱵᱩᱡᱷᱟᱹᱜᱼᱟ ᱟᱨ ᱡᱟᱹᱯᱤᱫ ᱦᱚᱸ ᱫᱚᱢᱮ ᱥᱟᱱᱟᱣᱟ ᱾ ᱧᱤᱫᱟᱹ ᱵᱮᱸᱜᱮᱫ ᱫᱚ ᱧᱤᱫᱟᱹ ᱵᱮᱸᱜᱮᱫ ᱫᱚ ᱫᱚᱢᱮ ᱠᱚᱥᱴᱚ ᱵᱩᱡᱷᱟᱹᱜᱼᱟ ᱾
ᱦᱩᱸ ᱦᱩᱸ ᱾ ᱮᱢᱱᱤ ᱡᱟᱦᱟᱸ ᱥᱮᱫ ᱫᱟᱲᱟᱱ ᱠᱚᱨᱟᱣ ᱢᱮ ᱴᱷᱤᱠ ᱜᱮ ᱦᱟᱸᱜ ᱪᱮᱫ ᱴᱷᱤᱠ ᱦᱩᱭᱩᱜᱼᱟ ᱠᱤᱱᱛᱩ ᱧᱤᱫᱟᱹ ᱵᱮᱸᱜᱮᱫ ᱫᱚᱢ ᱠᱚᱨᱟᱣ ᱠᱮᱫᱟ ᱵᱟᱝ ᱯᱮ ᱛᱟᱦᱚᱞᱮ ᱦᱟᱸᱜ ᱾
ᱦᱳᱭ ᱛᱟᱦᱚᱞᱮ ᱯᱚᱨᱮ ᱛᱮ ᱱᱟᱜ ᱠᱟᱹᱢᱤ ᱫᱚ ᱱᱟᱜ ᱠᱷᱟᱡ ᱰᱟᱢᱟ ᱰᱚᱞᱚᱜ ᱜᱮᱭᱟ ᱾
ᱦᱩᱸ ᱾
ᱦᱲᱩ ᱦᱳᱲᱩ ᱦᱩᱲᱩ ᱠᱚᱫᱚ ᱦᱳᱲᱩ ᱠᱚᱫᱚ ᱯᱮ ᱨᱚᱦᱚᱭ ᱠᱮᱜᱼᱟ ᱥᱮ ᱟᱹᱣᱨᱤ?
ᱵᱟᱝᱟ ᱵᱟᱝᱟ ᱱᱚᱜᱼᱚᱭ ᱟᱹᱣᱨᱤ ᱢᱤᱫ ᱵᱟᱨ ᱫᱚᱠᱚ ᱮᱛᱚᱦᱚᱵ ᱟᱠᱟ ᱜᱮ ᱟᱫᱚ ᱦᱟᱸᱜ ᱡᱟᱱᱟᱢᱚᱜ ᱱᱚᱜᱼᱚᱭ ᱥᱤᱭᱚᱜ ᱠᱚᱜᱮ ᱪᱟᱞᱟᱜ ᱠᱟᱱᱟ ᱴᱨᱟᱠᱴᱟᱨ ᱠᱚᱛᱮ ᱜᱚᱴᱟ ᱾
ᱪᱮᱫ ᱟᱪᱪᱷᱟ ᱟᱪᱪᱷᱟ ᱟᱞᱮ ᱥᱮᱫ ᱢᱟ ᱮᱠᱷᱚᱱᱳ ᱨᱚᱦᱚᱭ ᱨᱮᱱᱟᱜ ᱠᱚᱱᱳ ᱧᱩᱛᱩᱢ ᱫᱚ ᱵᱟᱹᱱᱩᱜᱼᱟ ᱛᱚᱞᱟ ᱠᱚ ᱦᱟᱲᱟᱢ ᱪᱟᱵᱟᱜ ᱠᱟᱱ ᱛᱟᱞᱮᱭᱟ ᱾
ᱟᱫᱚ ᱫᱟᱜ ᱠᱚ ᱢᱮᱱᱟᱜ ᱟᱠᱟᱫᱟ ᱥᱮ ᱵᱟᱝ ᱛᱟᱦᱚᱞᱮ ᱚᱱᱟ ᱠᱚᱨᱮ ᱪᱮᱫ ᱞᱮᱠᱟ?
ᱫᱟᱜ ᱫᱚ ᱾ ᱫᱟᱜ ᱫᱚ ᱵᱟᱹᱱᱩᱜᱼᱟ ᱚᱱᱟ ᱠᱷᱟᱹᱛᱤᱨ ᱛᱮ ᱱᱚᱛᱮ ᱦᱚᱛᱚ ᱵᱟᱞᱮ ᱨᱚᱦᱚᱭ ᱫᱟᱲᱮᱭᱟᱜ ᱠᱟᱱᱟ ᱵᱟᱞᱮ ᱥᱤ ᱫᱟᱲᱮᱭᱟᱜ ᱠᱟᱱᱟ ᱾
ᱟᱥ ᱟᱫᱚ ᱫᱟᱜ ᱫᱚ ᱠᱮᱱᱮᱞ ᱫᱟᱜ ᱠᱚᱫᱚ ᱧᱟᱢ ᱫᱚ ᱞᱮ ᱧᱟᱢᱟ ᱾ ᱠᱤᱱᱛᱩ ᱠᱮᱱᱮᱞ ᱫᱟᱜ ᱛᱚ ᱠᱮᱱᱮᱞ ᱢᱟ ᱵᱟᱝ ᱠᱚ ᱟᱲᱟᱜ ᱠᱟᱫᱟ ᱫᱟᱜ ᱾
ᱦᱩᱸ ᱦᱩᱸ ᱾
ᱟᱨ ᱟᱥᱮ ᱤᱭᱟᱹ ᱥᱟᱵ ᱢᱟᱨᱥᱟᱞ ᱦᱚᱸ ᱪᱟᱹᱥᱤᱭᱟᱜ ᱢᱟᱹᱞᱤᱠ ᱠᱟᱱᱟᱭ ᱟᱨᱠᱤ ᱠᱤ ᱡᱟᱦᱟᱸᱭᱟᱜ ᱢᱟᱹᱞᱤᱠ ᱥᱟᱵᱢᱟᱨᱥᱟᱞ ᱛᱟᱭ᱾ ᱩᱱᱤ ᱫᱚ ᱩᱱᱤ ᱪᱷᱟᱲᱟ ᱫᱚ ᱴᱷᱤᱠ ᱴᱷᱟᱠ ᱵᱟᱠᱚ ᱜᱟᱞᱢᱟᱨᱟᱣ ᱫᱟ ᱯᱚᱭᱥᱟᱨᱟ ᱴᱷᱤᱠ ᱴᱷᱟᱠ ᱵᱟᱝ ᱦᱩᱭᱩᱜ ᱠᱟᱱ ᱛᱟᱠᱚᱣᱟ ᱾ ᱡᱮ ᱡᱮᱢᱚᱱ ᱵᱟᱝ ᱠᱚ ᱦᱟᱛᱟᱣ ᱠᱟᱫᱟ ᱮᱠᱷᱚᱱᱳ ᱯᱚᱨᱡᱚᱱᱛᱚ ᱾ ᱫᱮᱠᱷᱟ ᱡᱟᱠ ᱢᱩᱪᱟᱹᱫ ᱫᱷᱟᱹᱵᱤᱡ ᱪᱮᱫ ᱪᱤᱠᱟᱹᱜ ᱠᱟᱱᱟ ᱛᱚ ᱾
ᱦᱩᱸ ᱟᱫᱚ ᱟᱞᱮ ᱱᱤᱭᱟᱹ ᱠᱚᱨᱮ ᱵᱟᱨᱯᱮ ᱫᱤᱱ ᱞᱟᱦᱟ ᱠᱷᱚᱱ ᱟᱹᱰᱤ ᱡᱳᱨ ᱫᱟᱜ ᱠᱮᱫᱟᱭ, ᱵᱟᱨᱯᱮ ᱫᱤᱱ ᱞᱟᱦᱟ ᱠᱷᱚᱱ ᱫᱟᱜ ᱮ ᱠᱟᱱ ᱜᱮᱭᱟ, ᱥᱮᱛᱟᱜ ᱟᱹᱭᱩᱵ ᱧᱤᱫᱟᱹᱭ ᱫᱟᱜ ᱮᱫ ᱠᱟᱱ ᱜᱮᱭᱟ ᱾ ᱟᱫᱚ ᱜᱚᱴᱟ ᱢᱟᱴᱷ ᱜᱮ ᱯᱩᱨᱟ ᱯᱮᱨᱮᱡ ᱪᱟᱵᱟ ᱟᱠᱟᱱᱟ ᱫᱟᱜ ᱛᱮ ᱾ ᱟᱯᱮ ᱚᱱᱛᱮ?
ᱟᱞᱮ ᱥᱮᱫ ᱫᱚ ᱱᱚᱛᱮ ᱫᱚ ᱫᱟᱜ ᱫᱚᱭ ᱫᱟᱜ ᱠᱟᱜ ᱜᱮᱭᱟᱭ ᱾ ᱦᱚᱞᱟ ᱛᱮᱦᱮᱧ ᱛᱮᱦᱮᱧ ᱡᱟᱭ ᱥᱤᱛᱩᱝ ᱠᱮᱫᱟᱭ, ᱨᱚᱦᱚᱲ ᱠᱮᱫᱟᱭ ᱠᱷᱮᱛ ᱠᱚ ᱨᱮᱱᱟᱜ ᱠᱷᱟᱡ᱾
ᱚ
ᱦᱩᱸ ᱟᱞᱮ ᱫᱟᱜ ᱫᱚᱭ ᱫᱟᱜ ᱮᱫ ᱜᱮᱭᱟ᱾ ᱟᱞᱮᱥᱮᱫ ᱦᱳᱭ ᱫᱟᱜ ᱟᱠᱟᱫ ᱜᱮ, ᱟᱫᱚ ᱟᱞᱮ ᱥᱮᱫ ᱫᱚ ᱚᱱᱮ ᱵᱟᱹᱭᱦᱟᱹᱲ ᱦᱚᱸ ᱢᱮᱱᱟᱜᱼᱟ᱾ ᱜᱷᱩᱴᱩ ᱦᱚᱸ ᱢᱮᱱᱟᱜᱼᱟ ᱾ ᱟᱫᱚ ᱵᱟᱹᱭᱦᱟᱹᱲ ᱠᱚᱨᱮ ᱫᱚ ᱫᱟᱜ ᱫᱚ ᱛᱟᱦᱮᱱ ᱜᱮᱭᱟ᱾ ᱠᱟᱹᱡ ᱪᱮᱞᱟᱝ ᱫᱟᱜ ᱛᱮᱜᱮ ᱟᱫᱚ ᱜᱚᱰᱟ ᱠᱚᱨᱮ ᱫᱚ ᱠᱟᱹᱡ ᱡᱳᱨ ᱧᱚᱜ ᱵᱟᱝ ᱫᱟᱜ ᱞᱮᱠᱷᱟᱡ ᱛᱚ
ᱦᱩᱸ ᱦᱩᱸ
ᱵᱟᱝ ᱦᱩᱭᱩᱜ-ᱟ᱾ᱟᱫᱚ ᱚᱱᱟ ᱠᱷᱟᱹᱛᱤᱨ ᱜᱮ ᱵᱟᱝ ᱫᱟᱜᱚᱜᱼᱟ᱾
ᱦᱩᱸ ᱟᱫᱚ ᱟᱞᱮ ᱱᱤᱭᱟᱹ ᱠᱚᱨᱮ ᱫᱚ, ᱫᱟᱜ ᱠᱮᱫᱟ ᱵᱷᱟᱹᱜᱤ ᱜᱮ ᱯᱩᱨᱟᱹ ᱜᱟᱰᱟ ᱠᱚᱦᱚᱸ ᱛᱟᱦᱮᱸ ᱢᱮᱱᱟᱜᱼᱟ᱾ᱥᱩᱨ ᱨᱮ ᱜᱟᱰᱟ ᱦᱚᱸ ᱠᱚ ᱯᱮᱨᱮᱡ ᱪᱟᱵᱟ ᱞᱮᱱᱟ᱾
ᱟᱪᱪᱷᱟ ᱟᱪᱪᱷᱟ ᱟᱪᱪᱷᱟ᱾ᱛᱟᱦᱚᱞᱮ ᱵᱚ‌ᱵᱷᱟᱱᱱᱟ ᱞᱮᱱᱟ ᱛᱟᱦᱚᱞᱮ ᱾
ᱦᱮᱸ ᱵᱚᱱᱱᱟ ᱞᱮᱟ ᱜᱮ ᱦᱟᱸᱜ᱾ ᱟᱫᱚ ᱜᱟᱰᱟ ᱥᱩᱨ ᱠᱚ ᱡᱟᱦᱟᱸ ᱠᱷᱮᱛ ᱠᱚ ᱢᱮᱱᱟᱜ ᱟᱠᱟᱫᱟ ᱚᱱᱟ ᱠᱚᱫᱚ ᱯᱮᱨᱮᱡ ᱪᱟᱵᱟ ᱞᱮᱱᱟ᱾
ᱦᱟᱹᱠᱩ ᱯᱮ ᱥᱟᱵ ᱵᱟᱲᱟ ᱠᱮᱫ ᱠᱚᱣᱟ ᱥᱮ ᱵᱟᱝ?
ᱦᱩᱸ ᱦᱟᱹᱠᱩ ᱠᱚ ᱥᱟᱵ ᱵᱟᱲᱟ ᱦᱩᱭᱮᱱ ᱜᱮᱭᱟ᱾ ᱡᱷᱟᱹᱞᱤ ᱠᱚ ᱚᱰᱟᱣ
ᱦᱳᱭ ᱾ ᱟᱞᱮ ᱥᱮᱫ ᱫᱚ ᱚᱱᱠᱟ ᱵᱚᱨᱥᱟ ᱠᱷᱟᱡ ᱫᱚ ᱦᱟᱹᱠᱩ ᱠᱚᱞᱮ ᱥᱟᱵ ᱠᱚᱣᱟ ᱾
ᱟᱫᱚ ᱟᱯᱮ ᱥᱮᱫ ᱫᱚ ᱤᱭᱟᱹ ᱡᱷᱟᱹᱞᱤ ᱢᱮᱱᱟᱜᱼᱟ ᱟᱥᱮ ᱵᱟᱹᱱᱩᱜᱼᱟ ᱚᱱᱟ ᱪᱮᱫ ᱠᱚ ᱢᱮᱛᱟᱜᱼᱟ ᱱᱮᱴ ᱞᱮᱠᱟ ᱛᱟᱦᱮᱱ ᱫᱚ ᱾
ᱦᱳᱭ ᱦᱳᱭ ᱾ ᱟᱨ ᱡᱟᱞ ᱠᱚ ᱞᱟᱹᱭᱟ ᱟᱞᱮ ᱥᱮᱫ ᱫᱚ ᱾
ᱦᱟᱹᱠᱩ ᱥᱟᱵ ᱡᱟᱞ ᱦᱚᱸ, ᱦᱳᱭ, ᱚᱱᱟ ᱠᱚᱛᱮᱞᱮ ᱥᱟᱵ ᱠᱮᱭᱟ ᱟᱨᱦᱚᱸ ᱦᱮᱸ, ᱢᱟᱫ ᱨᱮᱱᱟᱜ ᱠᱚ ᱵᱮᱱᱟᱣ ᱜᱮᱭᱟ ᱯᱟᱴᱟ ᱠᱚᱦᱚᱸ ᱟᱹᱰᱤ ᱦᱚᱲ
ᱦᱩᱸ ᱦᱩᱸ ᱦᱩᱸ
ᱛᱟᱨᱯᱚᱨᱮ ᱪᱟᱯᱟᱫ ᱡᱟᱞ ᱦᱚᱸᱠᱚ ᱚᱱᱟ ᱠᱚᱦᱚᱸ ᱠᱚ ᱥᱟᱵ ᱠᱚᱜᱮᱭᱟ᱾
ᱦᱩᱸ ᱦᱩᱸ ᱦᱩᱸ
ᱡᱚᱠᱷᱚᱡ ᱡᱟᱦᱟᱸ ᱞᱮᱠᱟᱨᱮ ᱫᱚᱨᱠᱟᱨ, ᱩᱱ ᱱᱚᱣᱟ ᱡᱤᱱᱤᱥ ᱠᱚ ᱟᱹᱜᱩᱭ ᱫᱟᱠᱚ ᱟᱨᱠᱤ
ᱚᱝᱠᱟᱜᱮ ᱱᱤᱭᱟᱹ ᱠᱚᱨᱮ ᱦᱚᱸ
ᱦᱳᱭ
ᱱᱚᱸᱰᱮ ᱫᱚ ᱦᱟᱸᱜ ᱵᱟᱹᱫᱽ ᱠᱷᱮᱛ ᱠᱚ ᱡᱚᱠᱷᱚᱱ ᱦᱩᱲᱩ ᱠᱚ ᱨᱚᱦᱚᱭ ᱦᱩᱭ ᱞᱮᱱᱠᱷᱟᱱ ᱦᱟᱸᱜ ᱱᱚᱜᱼᱚᱭ ᱫᱟᱜ ᱯᱟᱨᱤᱡ ᱠᱚ ᱛᱟᱦᱮᱱᱟ ᱥᱮ ᱟᱫᱚ ᱦᱟᱸᱜᱸ ᱚᱱᱮ ᱢᱤᱫᱴᱮᱱ ᱮᱸᱜ ᱠᱚ ᱡᱷᱟᱹᱞᱤ ᱠᱚ ᱵᱮᱱᱟᱣ ᱠᱟᱜ-ᱞᱮ ᱱᱤᱭᱟᱹ ᱠᱚᱨᱮ ᱧᱟᱢᱚᱜ ᱠᱟᱱᱟ ᱵᱟᱡᱟᱨ ᱨᱮ ᱦᱟᱛᱟᱣ ᱛᱮ ᱡᱟᱦᱟᱸ, ᱡᱟᱦᱟ ᱠᱚ ᱫᱟᱜ ‌ᱟᱛᱩᱜ ᱠᱟᱜ ᱠᱟᱨᱮ ᱾
ᱦᱮᱸ ᱜᱳᱞ ᱜᱳᱞᱟᱜ
ᱦᱮᱸ ᱜᱳᱞᱟᱜ ᱪᱮᱫ ᱡᱷᱟᱹᱞᱤ ᱠᱚ ᱢᱮᱛᱟᱜ-ᱟ? ᱚᱱᱟ ᱫᱚ
ᱚᱱᱟ ᱢᱟᱜ, ᱢᱟᱜ ᱦᱳᱭ ᱫᱚᱢᱮ ᱵᱤᱧᱠᱚ ᱵᱚᱞᱚᱱᱟ ᱥᱮ ᱪᱮᱫ?
ᱵᱟᱝ-ᱟ ᱵᱤᱧ ᱫᱚ ᱵᱟᱠᱚ ᱠᱚ ᱵᱟᱝ ᱠᱚ ᱵᱚᱞᱚᱱᱟ ᱾ᱵᱤᱧ ᱫᱚ ᱵᱟᱝ ᱠᱚ ᱵᱚᱞᱚᱜ-ᱟ᱾
ᱵᱟᱝ ᱠᱚ ᱵᱚᱞᱚᱱᱟ ᱚᱸᱰᱮ ᱫᱚ᱾
ᱮᱸᱦᱮᱸᱜ ᱚᱱᱠᱟ ᱫᱚ ᱵᱟᱝᱠᱚ ᱵᱚᱞᱚ ᱵᱟᱲᱟᱣ ᱟᱠᱟᱱᱟ ᱛᱚ᱾
ᱟᱞᱮᱥᱮᱫ ᱫᱚ ᱢᱤᱫ ᱨᱚᱠᱚᱢᱟᱜ ᱡᱟᱞ ᱢᱮᱱᱟᱜᱼᱟ ᱚᱱᱟ ᱫᱚ ᱚᱱᱮ ᱢᱚᱥᱟᱨᱤ ᱡᱟᱦᱟᱸ ᱠᱚᱠᱚ ᱢᱮᱱᱮᱜ-ᱟ ᱢᱚᱥᱟᱨᱤ ᱚᱱ ᱚᱱᱟ ᱡᱮᱱᱵᱟᱨ ᱚᱱᱟ ᱨᱮᱱᱟᱜ ᱚᱱᱟ ᱡᱟᱞ ᱠᱚ ᱢᱮᱱᱟᱜ ᱜᱮᱭᱟ ᱟᱫᱚ ᱚᱰᱟᱣ ᱠᱟᱜ ᱜᱮᱭᱟ ᱠᱚ ᱟᱫᱚ ᱵᱤᱧ ᱫᱚᱢᱮ ᱠᱚ ᱵᱚᱞᱚᱱᱟ ᱟᱨ ᱢᱤᱫ ᱦᱮᱸ ᱡᱟᱦᱟᱸᱭ ᱫᱚ ᱵᱚᱞᱚᱞᱮᱱ ᱠᱷᱟᱡ ᱫᱚ ᱵᱟᱝᱠᱚ ᱩᱰᱩᱠ ᱫᱟᱲᱮᱭᱟᱜᱼᱟ ᱚᱱᱟ ᱠᱷᱚᱱ ᱫᱚ ᱦᱮᱸ ᱫᱩᱣᱟᱹᱨ ᱫᱚ ᱟᱫᱚ ᱵᱚᱞᱚᱱ ᱫᱩᱣᱟᱹᱨ ᱫᱚᱭ ᱧᱟᱢᱟ ᱚᱰᱚᱜ ᱫᱩᱣᱟᱹᱨ ᱫᱚ ᱵᱟᱭ ᱧᱟᱢᱟ ᱟᱫᱚ ᱟᱫᱚ ᱟᱫᱚ ᱚᱱᱟ ᱠᱚᱨᱮ ᱛᱚ ᱩᱱᱠᱩ ᱤᱭᱟᱹ ᱠᱚ ᱵᱚᱞᱚᱱ ᱜᱮᱭᱟ ᱵᱤᱥᱤ ᱩᱝᱠᱩ ᱰᱷᱚᱬ ᱵᱤᱧ ᱠᱚ
ᱦᱩᱸ ᱦᱩᱸ
ᱟᱦᱟᱸ
ᱟᱫᱚ ᱦᱟᱸᱜ ᱵᱚᱨᱥᱟ ᱨᱮᱢᱟ ᱱᱚᱜ ᱱᱚᱝᱠᱟ ᱜᱮ ᱦᱟᱸᱜ ᱫᱟᱜ ᱛᱟᱦᱮᱱ ᱜᱮᱭᱟ ᱡᱚᱢ ᱦᱩᱭᱩᱜᱼᱟ ᱵᱷᱟᱜᱮ ᱜᱮ ᱦᱮᱸ
ᱟᱦᱟᱭ ᱟᱫᱚ ᱟᱞᱮ ᱥᱮᱫ ᱦᱟᱹᱠᱩ ᱫᱚᱠᱚ ᱧᱟᱢᱚᱜ ᱜᱮᱭᱟ ᱟᱫᱚ ᱚᱱᱟ ᱫᱚ ᱫᱟᱜ ᱫᱟᱜ ᱜᱮ ᱵᱟᱭ ᱫᱟᱜ ᱮᱫᱟ ᱢᱟᱱᱮ ᱜᱟᱰᱟ ᱨᱮ ᱵᱚᱱᱱᱟ ᱞᱮᱠᱟ ᱫᱚ ᱵᱟᱭ ᱫᱟᱜ ᱮᱫᱟ᱾
ᱦᱩᱸ ᱦᱩᱸ ᱦᱩᱸ ᱛᱟ ᱜᱟᱲᱟ ᱠᱚ ᱢᱮᱱᱟᱜ ᱟᱥᱮ ᱵᱟᱝ ᱥᱩᱨ ᱠᱚᱨᱮ
ᱦᱮᱸ ᱜᱟᱰᱟ ᱦᱚᱸ ᱢᱮᱱᱟᱜ ᱛᱟᱞᱮᱭᱟ ᱱᱟᱹᱭ ᱦᱚᱸ ᱢᱮᱱᱟᱜᱼᱟ᱾
ᱩᱸ ᱱᱟᱹᱭ ᱫᱚ ᱚᱠᱟᱴᱟᱜ ᱦᱟᱱᱟ ᱫᱟᱜ ᱫᱟᱢᱚᱫᱚᱨ ᱱᱟᱹᱭ ᱥᱮ ᱱᱤᱭᱟᱹ ᱟᱹᱡᱟᱹᱭ
ᱵᱟ ᱵᱟ ᱚᱱᱟ ᱫᱚ ᱟᱞᱮᱭᱟᱜ ᱫᱚ ᱤᱭᱟᱹ ᱠᱚᱝᱥᱟᱵᱚᱛᱤ ᱛᱤᱱᱟᱹᱜ ᱢᱮᱱᱟᱜ ᱛᱟᱞᱮᱭᱟ ᱟᱞᱮᱭᱟᱜ ᱥᱩᱨᱛᱮ ᱪᱟᱞᱟᱣ ᱟᱠᱟᱱᱟ ᱚᱲᱟᱜ ᱫᱷᱟᱨᱮ ᱫᱷᱟᱨᱮ ᱛᱮᱜᱮ ᱱᱚᱜ-ᱚᱭ ᱵᱟᱨ ᱥᱮᱨᱢᱟ ᱯᱮ ᱥᱮᱨᱢᱟ ᱜᱮ ᱵᱟᱝ ᱵᱚᱱᱱᱟ ᱟᱠᱟᱱᱟ ᱵᱟᱠᱷᱟᱡ ᱫᱚ ᱞᱟᱦᱟ ᱛᱮᱫᱚ ᱫᱚᱢᱮᱜᱮ ᱵᱚᱱᱱᱟᱜ ᱛᱟᱦᱮᱱᱟ
ᱮᱸ
ᱩᱸᱜ ᱚᱱᱟ ᱚᱱᱟ ᱵᱚᱱᱱᱟ ᱧᱮᱞ ᱫᱚᱢᱮ ᱦᱚᱲ ᱠᱚ ᱡᱟᱣᱨᱟᱜ ᱜᱮᱭᱟ ᱠᱚ ᱧᱮᱧᱮᱞ ᱛᱟᱨᱟᱥᱤᱧ ᱠᱷᱟᱡ ᱜᱮ ᱟᱫᱚ ᱱᱟᱹᱭ ᱛᱚ ᱟᱹᱰᱤᱜᱽ ᱟᱹᱰᱤᱜᱽ ᱟᱹᱰᱤ ᱢᱟᱨᱟᱝ ᱜᱮᱭᱟ ᱛᱚ ᱛᱟᱦᱞᱮ ᱟᱹᱰᱤ ᱥᱟᱺᱜᱤᱧ ᱟᱹᱰᱤ ᱫᱟᱜ ᱧᱮᱞᱚᱜᱼᱟ ᱟᱨᱠᱤ
ᱚᱸ ᱚᱱᱟ ᱰᱮᱢ ᱦᱚᱸ ᱢᱮᱱᱟᱜᱼᱟ
ᱟᱫᱚ ᱦᱚᱭ ᱰᱮᱢ ᱦᱚᱸ ᱢᱮᱱᱟᱜᱼᱟ ᱟᱫᱚ ᱱᱮᱛᱟᱨ ᱨᱮᱭᱟᱜ ᱫᱚ ᱚᱱᱠᱟ ᱵᱟᱝ ᱧᱮᱞᱚᱜ ᱠᱟᱱᱟ ᱵᱚᱱᱱᱟ ᱠᱚ
ᱦᱩᱸ ᱦᱩᱸ ᱦᱮᱸ ᱟᱠᱮ ᱥᱮᱫ ᱫᱚᱦᱟᱸᱜ ᱦᱚᱸᱜ- ᱚᱭ ᱠᱚᱭ ᱫᱟᱜ ᱵᱟᱲᱟ ᱠᱮᱫ ᱜᱮᱭᱟ ᱚᱱᱟ ᱫᱟᱜ ᱛᱮᱜᱮ ᱯᱮᱨᱮᱡ ᱞᱮᱱᱟ ᱜᱟᱰᱟ ᱫᱚ ᱦᱟᱸᱜ
ᱟᱦᱟᱣ ᱟᱹᱭ ᱟᱫᱚ ᱛᱟᱦᱞᱮ ᱪᱟᱥ-ᱵᱟᱥ ᱫᱚ ᱪᱮᱫ ᱥᱚᱵᱽᱡᱤ ᱠᱚ ᱡᱟᱦᱟᱱᱟᱜ ᱨᱚᱦᱚᱭ ᱦᱩᱭ ᱠᱟᱱᱟ ᱥᱮ ᱵᱟᱝ
ᱪᱮᱫ
ᱦᱟᱞᱚ
ᱪᱮᱫ ᱪᱚ ᱵᱟᱝ ᱟᱸᱡᱚᱢ ᱞᱮᱱᱟ ᱢᱚᱡᱽ ᱛᱮ
ᱞᱟᱹᱭᱮᱫᱟᱹᱧ ᱞᱟᱹᱭᱮᱫᱟᱹᱧ ᱪᱟᱥ-ᱵᱟᱥ ᱵᱚᱞᱛᱮ ᱥᱚᱵᱽᱡᱤ ᱠᱚ ᱪᱮᱫ ᱨᱚᱦᱚᱭ ᱦᱩᱭ ᱟᱠᱟᱱᱟ ᱥᱮ ᱵᱟᱝ ᱨᱚᱦᱚᱭ ᱦᱩᱭ ᱟᱠᱟᱱᱟ
ᱥᱚᱵᱽᱡᱤ ᱠᱚᱫᱚ ᱦᱟᱸᱜ ᱵᱟᱝ ᱨᱚᱦᱚᱭ ᱠᱟᱱᱟ ᱱᱤᱭᱟᱹ ᱵᱚᱨᱥᱟ ᱨᱮᱫᱚ ᱦᱟᱸᱜ ᱡᱟᱦᱟᱸᱭ ᱠᱚ ᱨᱚᱦᱚᱭᱟᱠᱟᱫ ᱜᱮᱭᱟ ᱮᱴᱟᱜ ᱦᱚᱲ ᱠᱚᱫᱚ ᱦᱟᱸᱜ ᱦᱮᱸ ᱜᱷᱩᱴᱩ ᱧᱚᱜ ᱨᱮ ᱦᱮᱱᱟᱜ ᱛᱟᱯᱟ
ᱟᱪᱪᱷᱟ ᱟᱪᱷᱟ ᱪᱷᱟ ᱦᱚᱸ ᱟᱞᱮ ᱥᱮ ᱫᱚᱠᱚ ᱨᱚᱦᱚᱭ ᱠᱟᱜ ᱜᱮᱭᱟ ᱥᱚᱵᱽᱡᱤ ᱠᱚ ᱱᱤᱛᱚᱜ ᱦᱟᱱᱮ ᱵᱷᱚᱨᱵᱷᱩᱴᱤ ᱠᱚ ᱡᱷᱤᱸᱜᱟᱹ ᱠᱚ
ᱦᱩᱸ ᱦᱩᱸ ᱦᱩᱸ ᱨᱚᱦᱚᱭ ᱫᱚᱠᱚ ᱨᱚᱦᱚᱭᱮᱫ ᱠᱟᱱ ᱜᱮᱭᱟ ᱨᱚᱦᱚᱭ ᱠᱟᱱ ᱜᱮᱭᱟ ᱟᱫᱚ ᱦᱟᱸᱜ ᱚᱱᱮ ᱡᱚᱛᱚ ᱦᱚᱲ ᱫᱚ ᱵᱟᱝᱟ ᱡᱟᱦᱟᱸᱭ ᱠᱚᱣᱟᱜ ᱠᱷᱮᱛ ᱚᱱᱠᱟ ᱡᱟᱭᱜᱟ ᱨᱮ ᱢᱮᱱᱟᱜᱼᱟ ᱡᱟᱦ
ᱢᱮᱱᱟᱜ ᱢᱮᱱᱟᱜ ᱛᱟᱠᱚᱣᱟ ᱦᱚᱭ ᱦᱚᱭ ᱦᱮᱸ ᱦᱮᱸ ᱟᱫᱚ ᱚᱱᱟ ᱦᱚᱸ ᱠᱟᱛᱷᱟ ᱠᱟᱱ ᱜᱮᱭᱟ ᱛᱚ ᱟᱨ ᱚᱱᱟ ᱛᱟᱨ ᱱᱤᱛ ᱫᱚ ᱦᱟᱱᱮ ᱡᱚᱞᱟ ᱡᱟᱭᱜᱟ ᱨᱮᱫᱚ ᱵᱟᱝ ᱦᱩᱭᱩᱜ-ᱟ ᱛᱚ
ᱦᱩᱸ ᱦᱩᱸ ᱫᱟᱜ ᱪᱟᱯᱮᱭᱟ ᱛᱚᱵᱮ ᱟᱨ ᱦᱚᱸ ᱱᱤᱭᱟᱹ ᱠᱚᱨᱮ ᱟᱞᱮ ᱢᱟ ᱡᱟᱹᱥᱛᱤᱢ ᱜᱤ ᱦᱟᱸᱜ
ᱚ ᱛᱚ ᱱᱟᱛᱮ ᱥᱮᱫ ᱪᱮᱫ ᱡᱚᱞᱟ ᱡᱟᱭᱜᱟ ᱧᱚᱜ ᱜᱮᱭᱟ
ᱦᱮᱸ ᱦᱩᱸ ᱚᱱᱠᱟ ᱥᱟᱵ ᱢᱟᱨᱥᱟᱞ ᱦᱚᱸ ᱢᱮᱱᱟᱜ ᱟᱠᱟᱫᱟ ᱠᱮᱱᱮᱞ ᱦᱚᱸ ᱢᱮᱱᱟᱜ ᱟᱠᱟᱫᱟ
ᱟᱪᱪᱷᱟ ᱟᱪᱪᱷᱟ ᱟᱨ ᱠᱟᱹᱡ ᱪᱮᱞᱟᱝ ᱫᱟᱜ ᱛᱮᱜᱮ ᱫᱚᱢᱮ ᱛᱚᱢᱵᱟᱜᱼᱟ ᱠᱷᱮᱛ ᱠᱚᱨᱮ
ᱦᱩᱸ ᱦᱩᱸ ᱦᱩᱸ ᱱᱚᱛᱮ ᱫᱚ ᱮᱠᱮᱱ ᱜᱤᱛᱤᱞ ᱦᱟᱥᱟ ᱠᱟᱱᱟ ᱥᱮ
ᱟᱪᱪᱷᱟ ᱟᱪᱪᱷᱟ ᱜᱤᱛᱤᱞ ᱦᱟᱥ ᱛᱟᱦᱚᱞᱮ ᱛᱚ ᱜᱤᱛᱤᱞ ᱦᱟᱥᱟ ᱨᱮᱛᱚ ᱢᱟ ᱟᱹᱰᱤ ᱪᱮᱦᱨᱟ ᱟᱞᱩ ᱟᱞᱩ ᱪᱟᱥ ᱟᱹᱰᱤ ᱡᱚᱨ ᱦᱩᱭᱩᱜᱼᱟ ᱛᱚ ᱛᱟᱦᱞᱮ
ᱦᱮᱸ ᱟᱞᱮ ᱥᱮᱱ ᱫᱚ ᱟᱹᱞᱩ ᱫᱚ ᱪᱟᱥ ᱜᱮᱭᱟ ᱠᱚ ᱜᱚᱴᱟ ᱠᱷᱮᱛ ᱜᱤ
ᱟᱪᱷᱟ ᱚᱱᱟ ᱦᱳᱲᱳ ᱠᱷᱚᱱ ᱦᱳᱲᱳ ᱠᱷᱚᱱ ᱫᱚ ᱛᱟᱦᱞᱮ ᱟᱹᱞᱩ ᱨᱮᱱᱟᱜ ᱪᱟᱦᱤᱫᱟ ᱵᱮᱥᱤ ᱛᱟᱯᱮᱭᱟ ᱵᱟᱝ
ᱦᱩᱸ ᱦᱩᱲᱩ ᱦᱚᱸ ᱟᱞᱩ ᱠᱚ ᱪᱟᱥ ᱜᱮᱭᱟ ᱡᱚᱛᱚ ᱜᱮ
ᱡᱚᱛᱚ ᱦᱚᱲ ᱜᱮ ᱵᱟᱝ ᱟᱨ ᱪᱮᱫ ᱦᱚᱲ ᱠᱚᱯᱮ ᱨᱚᱦᱚᱭ ᱵᱟᱲᱟᱭ ᱜᱮᱭᱟ
ᱦᱩᱲᱩ ᱫᱚ ᱦᱟᱸᱜ ᱚᱱᱠᱟ ᱤᱧᱟᱹᱜ ᱵᱟᱲᱟᱭ ᱵᱟᱹᱱᱩᱜ ᱟᱠᱟ ᱠᱟᱫᱟ ᱦᱩᱲᱩ ᱠᱚ